ᱛᱚ ᱜᱮ
ᱦᱮᱞᱳ! ᱡᱚᱦᱟᱨ ᱜᱮ᱾
ᱦᱮᱸ
ᱪᱮᱫ ᱞᱮᱠᱟ ᱢᱮᱱᱟᱜ ᱢᱮᱭᱟ᱾
ᱵᱷᱟᱜᱮ ᱜᱮ ᱾
ᱵᱷᱟᱜᱮ ᱵᱟᱹᱱᱩᱭᱟ
ᱦᱮᱸᱛᱚ ᱪᱤᱠᱟᱭᱮᱱ ᱛᱮᱢ ᱵᱷᱟᱹᱜᱤ ᱵᱟᱹᱱᱩᱜ ᱢᱮᱭᱟ
ᱮᱢᱱᱤ ᱜᱮ
ᱵᱚᱭ ᱯᱷᱨᱮᱱᱰ ᱮᱢ ᱫᱤᱥᱟ. ᱭ ᱮ ᱠᱟᱱ ᱛᱟᱢᱟ ᱾ ᱚ ᱚᱠᱟᱛᱮ ᱪᱟᱞᱟᱣ ᱠᱟᱱᱟᱭ ᱟᱢᱨᱮᱱ ᱵᱚᱭ ᱯᱷᱨᱮᱱᱰ
ᱤᱧᱟᱜ ᱡᱤᱣᱤ ᱠᱷᱚᱱ ᱟᱹᱰᱤ ᱥᱟᱸᱜᱤᱧ
ᱚ ᱟᱪᱪᱷᱟ ᱦᱟᱡᱩᱜᱼᱟᱭ ᱱᱟᱦᱟᱸᱜ ᱟᱞᱚᱢ ᱪᱤᱱᱛᱟᱹᱜᱼᱟ ᱦᱳ ᱻ ᱡᱟᱦᱟᱸᱢ ᱜᱟᱞᱢᱟᱨᱟᱜ ᱠᱟᱱᱟ ᱥᱮ ᱟ. ᱰᱤ ᱵᱮᱥᱤᱢ ᱜᱮᱯ ᱞᱮᱠᱷᱟᱱ ᱫᱚ ᱵᱟᱝ ᱦᱳᱭᱜᱼᱟ ᱥᱚᱸᱜᱮ ᱥᱚᱸᱜᱮ ᱡᱟᱸᱦᱟᱱᱟᱜ ᱮᱢ ᱨᱚᱲ ᱫᱟ ᱥᱚᱸᱜᱮ ᱥᱚᱸᱜᱮ ᱜᱮᱭ ᱨᱚᱲ ᱦᱩᱭᱩᱜᱼᱟ ᱵᱩᱡᱷᱟᱹᱣ ᱛᱚᱵᱮ ᱟᱹᱱᱤᱡ ᱜᱮ ᱱᱚᱣᱟ ᱠᱚᱞ ᱤᱯᱷᱮᱠᱴᱤᱵᱷ ᱤᱭᱮ ᱨᱮ ᱞᱮᱠᱷᱟᱜᱼᱟ ᱟᱨ ᱵᱟᱠᱷᱟᱱ ᱟᱢ ᱫᱚ ᱟᱢᱮᱢ ᱛᱷᱤᱨ ᱠᱚᱜᱼᱟ ᱦᱩᱸ ᱦᱩᱸ ᱦᱩᱸ ᱦᱩᱸ ᱱᱚᱝᱠᱟᱢ ᱞᱟᱸᱫᱟ ᱞᱮᱠᱷᱟᱱ ᱫᱚ ᱵᱟᱝ ᱦᱩᱭᱩᱜᱼᱟ ᱱᱚᱣᱟ ᱨᱮᱫᱚ ᱾ ᱛᱚ ᱱᱚᱣᱟ ᱨᱮᱫᱚ ᱡᱟᱦᱟᱸ ᱛᱤᱱᱟᱹᱜ ᱮᱢ ᱨᱚᱲᱟ ᱯᱩᱥᱴᱟᱹᱣ ᱛᱮᱢ ᱨᱚᱲᱟ ᱾ ᱟᱨ ᱡᱟᱦᱟᱸᱱᱟᱜ ᱜᱮᱢ ᱢᱮᱱᱟ ᱯᱩᱥᱴᱟᱹᱣ ᱛᱮᱢ ᱢᱮᱱᱟ ᱾ ᱟᱨ ᱡᱟᱦᱟᱸᱱ ᱠᱟᱛᱷᱟ ᱜᱮᱢ ᱢᱮᱱᱟ ᱵᱟᱝᱞᱟ ᱛᱮᱫᱚ ᱟᱞᱚᱢ ᱞᱟᱹᱭᱟ ᱾ ᱥᱟᱱᱟᱢ ᱜᱮᱢ ᱞᱟᱹᱭᱟ ᱥᱟᱱᱛᱟᱲ ᱛᱮᱢ ᱞᱟᱹᱭᱟ ᱟᱨ ᱱᱚᱸᱰᱮ ᱫᱚ ᱼᱼ ᱫᱩᱞᱟᱹᱲ ᱫᱩᱞᱟᱹᱲᱤ ᱨᱮᱭᱟᱜ ᱠᱟᱛᱷᱟ ᱫᱚ ᱟᱞᱚᱢ ᱞᱟᱹᱭᱟ ᱵᱩᱡᱷᱟᱹᱣ ᱠᱮᱫᱟᱢ ᱾
ᱟᱫᱚ ᱤᱧ ᱠᱤᱱ ᱞᱟᱹᱭ ᱫᱟ. ᱧ ᱟᱢ ᱜᱮᱛ ᱥᱩᱨᱩ ᱠᱮᱫᱟᱢ ᱾
ᱳ ᱤᱧ ᱜᱤᱧ ᱥᱩᱨᱩ ᱠᱮᱫᱟ ᱛᱟᱦᱚᱞᱮ ᱟᱪᱷᱟ ᱾ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱟᱫᱚ ᱢᱟᱹᱭ ᱾
ᱤᱧ ᱫᱚ ᱮᱢᱱᱤ ᱜᱮ ᱞᱟᱹᱭ ᱠᱤᱫᱤᱧ ᱡᱮ ᱦᱮᱸ ᱮᱢᱱᱤ ᱜᱮ ᱟᱢ ᱫᱚ ᱞᱟᱹᱭ ᱫᱟᱢ ᱵᱚᱭ ᱯᱷᱨᱮᱱᱰ ᱦᱟᱱᱟ ᱱᱚᱣᱟ ᱤᱧ ᱠᱤ ᱞᱟᱹᱭ ᱠᱤᱫᱤᱧ ᱚᱱᱟ ᱠᱚ ᱾
ᱟᱫᱚ ᱢᱟᱹᱭ ᱟᱢᱫᱚ ᱛᱤᱥ ᱚᱲᱟᱜ ᱪᱟᱞᱟᱜ ᱮᱢ ᱢᱮᱱ ᱮᱫᱟ ᱾
ᱯᱚᱱᱮᱨᱚ ᱾
ᱟᱪᱪᱷᱟ ᱯᱚᱱᱮᱨᱚ ᱛᱟᱨᱤᱠᱷ ᱟᱹᱰᱤ ᱢᱚᱸᱡᱽ ᱱᱟᱯᱟᱭ ᱠᱟᱛᱷᱟ ᱠᱟᱱᱟ ᱾ ᱟᱸᱡᱚᱢ ᱠᱤᱫᱟᱹᱧ ᱟᱯᱮ ᱤᱭᱟᱹ ᱟᱯᱮ ᱟᱯᱮ ᱥᱮᱫ ᱨᱮ ᱪᱮᱫ ᱯᱟᱛᱟ ᱦᱩᱭᱩᱜ ᱠᱟᱱ ᱛᱟᱸᱦᱮᱱᱟ ᱥᱮ ᱪᱮᱫ ᱛᱮᱦᱮᱧ?
ᱵᱟᱸᱠᱩᱲᱟ ᱥᱮᱫ ᱾
ᱦᱮᱸ ᱡᱷᱟᱱᱴᱤ ᱯᱟᱛᱟ ᱥᱮ ᱪᱮᱫ ᱾
ᱦᱮᱸ ᱦᱳᱭᱳᱜ ᱜᱮᱭᱟ ᱡᱟᱱᱤᱡ ᱤᱧ ᱫᱚ ᱵᱟ. ᱧ ᱵᱟᱲᱟᱭᱟ ᱤᱧ ᱫᱚ ᱵᱟᱸᱠᱩᱲᱟ ᱨᱮᱫᱚ ᱵᱟᱹᱧ ᱛᱟᱸᱦᱮᱱᱟ ᱥᱮ ᱚᱱᱟ ᱛᱮᱜᱮ ᱵᱟᱹᱧ ᱵᱟᱲᱟᱭᱟ ᱾
ᱚ ᱟᱢ ᱫᱚ ᱦᱩᱜᱞᱤ ᱨᱮ ᱛᱟᱸᱦᱮᱱᱟ ᱾
ᱦᱮᱸ
ᱩᱸᱻ ᱟᱹᱰᱤ ᱢᱚᱡᱽ ᱱᱟᱯᱟᱭ ᱠᱟᱛᱷᱟ- ᱟ ᱾ ᱟᱯᱮᱥᱮᱫ ᱫᱟᱲᱟᱱ ᱞᱮ ᱪᱟᱞᱟᱜᱼᱟ ᱦᱟᱸᱜ, ᱦᱩᱜᱽᱞᱤ ᱥᱮᱫ, ᱦᱩᱜᱽᱞᱤ ᱨᱮ ᱫᱟᱬᱟᱱ ᱞᱮᱠᱟᱱ ᱪᱮᱫ ᱡᱤᱱᱤᱥ ᱢᱮᱱᱟᱜ-ᱟ? ᱟᱫᱚ ᱛᱷᱚᱲᱟᱢ ᱞᱟᱹᱭ ᱞᱮᱠᱷᱟᱱ ᱾
ᱪᱮᱫ ᱦᱚᱸ ᱜᱮ ᱵᱟᱹᱱᱩᱜᱼᱟ, ᱵᱟᱸᱠᱩᱲᱟ ᱦᱤᱡᱩᱜ ᱯᱮ ᱵᱟᱸᱠᱩᱲᱟ ᱟᱹᱰᱤ ᱢᱚᱸᱡᱽ ᱡᱟᱭᱜᱟ ᱠᱟᱱᱟ ᱾
ᱵᱟᱸᱠᱩᱲᱟ ᱨᱮᱫᱚ ᱪᱮᱫ ᱢᱮᱱᱟᱜᱼᱟ ᱛᱷᱚᱲᱟᱢ ᱞᱟᱹᱭ ᱞᱮᱠᱷᱟᱱ?
ᱚᱸᱰᱮ ᱥᱩᱥᱩᱱᱤᱭᱟ ᱢᱮᱱᱟᱜᱼᱟ᱾ ᱟᱨᱚ ᱢᱮᱱᱟᱜᱼᱟ ᱟᱨᱚ ᱟᱹᱰᱤ ᱱᱮᱪᱟᱨ ᱵᱤᱭᱩᱴᱤ ᱟᱹᱰᱤ ᱢᱚᱸᱡᱽ ᱜᱮ ᱢᱮᱱᱟᱜᱼᱟ
ᱢᱩᱠᱩᱴᱢᱩᱱᱤᱯᱩᱨ ᱦᱚᱸ ᱢᱤᱫ ᱫᱷᱟᱣ ᱧᱮᱞ ᱦᱩᱭ ᱟᱠᱟᱱᱟ ᱥᱩᱥᱩᱱᱤᱭᱟ ᱯᱟᱦᱟᱲ ᱦᱚᱸ ᱢᱤᱫ ᱫᱷᱟᱣ ᱧᱮᱞ ᱦᱩᱭᱩ ᱟᱠᱟᱱᱟ᱾ ᱚᱱᱟ ᱪᱷᱟᱰᱟ ᱠᱟᱛᱮ ᱟᱨ ᱡᱟᱦᱟᱸᱱᱟᱜ ᱢᱮᱱᱟᱜ ᱫᱚ ᱪᱮᱫ ᱵᱤᱴᱤ ᱞᱟᱹᱭ ᱢᱮ ᱛᱷᱚᱲᱟ
ᱟᱞᱮ ᱚᱲᱟᱜ ᱦᱤᱡᱩᱜ ᱯᱮ ᱛᱟᱦᱚᱞᱮ ᱾
ᱟᱪᱷᱟ ᱟᱯᱮ ᱚᱲᱟᱜ ᱨᱮᱫᱚ ᱡᱟᱦᱟᱸ ᱚᱱᱠᱟ ᱧᱮᱞ ᱛᱮᱱᱟᱜ ᱫᱚ ᱪᱮᱫ ᱢᱮᱱᱟᱜᱼᱟ?
ᱦᱚᱸ ᱟᱞᱮ ᱚᱲᱟᱜ ᱢᱮᱱᱟᱜᱼᱟ
ᱟᱪᱪᱷᱟ ᱨᱟᱡᱽᱢᱚᱦᱚᱞ ᱞᱮᱠᱟ ᱛᱟᱯᱮ ᱚᱲᱟᱜ ᱾
ᱦᱩᱸ
ᱟᱹᱰᱤ ᱱᱟᱯᱟᱭ ᱠᱟᱛᱷᱟ, ᱠᱳᱱᱳ ᱫᱤᱱ ᱥᱩᱡᱳᱜ ᱧᱟᱢ ᱞᱮᱱᱠᱷᱟᱱ‌ ᱪᱟᱞᱟᱣ ᱦᱩᱭᱩᱜᱼᱟ ᱾
ᱮᱠᱫᱚᱢ ᱮᱠᱫᱚᱢ
ᱯᱮᱲᱟ ᱞᱮᱜᱮᱭᱟ ᱯᱮ ᱛᱚ ᱾
ᱦᱩᱸ
ᱯᱮᱲᱟ ᱞᱮ ᱜᱮᱭᱟᱯᱮ ᱛᱚ
ᱮᱠᱫᱚᱢ ᱚᱵᱚᱥᱥᱚᱭ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱨ ᱡᱚᱢ ᱧᱩ ᱠᱚ ᱦᱩᱭᱱᱟ ᱥᱮ ᱵᱟᱝ?
ᱦᱮᱸ ᱟᱹᱰᱤ ᱨᱮ ᱦᱩᱭ ᱟᱠᱟᱱᱟ᱾
ᱟᱸᱰᱤ ᱨᱮ ᱦᱩᱭ ᱠᱟᱱᱟᱹ
ᱦᱳᱭ ᱦᱳᱭ
ᱟᱪᱪᱷᱟ ᱟᱪᱪᱷᱟ ᱛᱤᱦᱤ ᱛᱤᱦᱤᱧ ᱫᱚ ᱪᱮᱫ ᱯᱮ ᱡᱚᱢ ᱠᱮᱫᱟ?
ᱫᱟᱹᱞ ᱫᱟᱠᱟ ᱨᱩᱴᱤ ᱥᱳᱭᱟᱵᱤᱱ ᱵᱤᱞᱤ ᱟᱨ ᱪᱮᱫ ᱪᱚᱝ ᱛᱟᱦᱮᱠᱟᱱᱟ ᱠᱟᱱᱟ ᱵᱮᱜᱱᱤ
ᱟᱪᱪᱷᱟ ᱟᱹᱰᱤ ᱱᱟᱯᱟᱭ ᱤᱧ ᱦᱚᱧ ᱡᱚᱢ ᱠᱮᱫᱟ ᱤᱧᱤᱧ ᱡᱚᱢ ᱠᱮᱫᱟᱸ ᱫᱟᱹᱞ ᱫᱟᱠᱟ ᱛᱟᱨᱯᱚᱨᱮ ᱟᱞᱩ ᱯᱳᱥᱛᱚ ᱵᱮᱜᱩᱱ ᱫᱟᱹᱭ ᱵᱮᱜᱩᱱ ᱵᱷᱟ ᱤᱭᱟᱹ ᱥᱚᱨᱤ ᱟᱞᱩ ᱵᱷᱟᱡᱟ ᱛᱟᱨᱯᱚᱨᱮ ᱟᱸᱜ ᱵᱮᱜᱽᱱᱤ ᱮᱸ ᱪᱤᱠᱮᱱ ᱮᱸ ᱪᱟᱴᱱᱤ ᱯᱟᱯᱚᱲ ᱵᱟᱨ ᱨᱚᱠᱚᱢ ᱢᱤᱥᱴᱤ ᱟᱨ ᱞᱩᱥᱥᱤ ᱤᱱᱟᱹᱜ ᱜᱮ
ᱚᱠᱚ ᱚᱠᱚᱭᱟᱜ ᱪᱮᱫ ᱛᱟᱦᱮᱸ ᱠᱟᱱᱟ᱾ ᱵᱟᱰᱮ ᱠᱚ ᱛᱟᱦᱮᱸ ᱠᱟᱱᱟ ᱥᱮ ᱪᱮᱫ?
ᱵᱟᱝ ᱵᱟᱝ ᱛᱮᱦᱤᱧ ᱫᱚ ᱜᱨᱮᱱ ᱜᱟᱯᱟ ᱟᱨᱠᱤ ᱢᱩᱫᱷᱩ ᱫᱟ ᱟᱠᱚ ᱚᱲᱟᱜ ᱮ ᱪᱟᱞᱟᱜᱼᱟ ᱚᱱᱟ ᱠᱷᱟᱹᱛᱤᱨ ᱛᱮ᱾ ᱡᱚᱠᱷᱚᱱ ᱜᱮ ᱟᱞᱮᱭᱟᱜ ᱡᱚᱠᱷᱚᱱ ᱜᱮ ᱪᱷᱩᱴᱤ ᱯᱟᱲᱟᱜ ᱛᱟᱞᱮᱭᱟ ᱥᱮ ᱛᱚᱠᱷᱚᱱ ᱜᱮ ᱟᱞᱮ ᱱᱚᱰᱮ ᱢᱤᱫᱴᱮᱱ ᱢᱮᱱᱟᱜ ᱠᱟᱫᱟ ᱟᱫᱚ ᱩᱱᱤ ᱩᱱ ᱚᱠᱛᱚ ᱜᱮ ᱠᱷᱟᱹᱞᱤ ᱚᱱᱮ ᱡᱚᱠᱷᱚᱱ ᱜᱮ ᱫᱮᱵᱤ ᱯᱩᱡᱟᱹ ᱪᱷᱩᱴᱤ ᱦᱩᱭᱩᱜᱼᱟ ᱟᱨ ᱱᱚᱣᱟ ᱜᱤᱨᱥᱚ ᱪᱷᱩᱴᱤ ᱦᱳᱭᱳᱜ-ᱟ ᱚᱱᱟ ᱞᱟᱦᱟ ᱨᱮᱜᱮ ᱚᱱᱠᱟ ᱡᱚᱢ ᱦᱚᱪᱚ ᱞᱮᱭᱟᱭ
ᱟᱪᱷᱟ
ᱦᱳᱭ ᱦᱳᱭ ᱦᱳᱭ
ᱩᱸ ᱟᱨ ᱪᱮᱫ ᱠᱚ ᱢᱮᱱᱟ ᱟᱨ ᱟᱯᱮᱭᱟᱜ ᱠᱚᱞᱮᱡᱽ ᱫᱚ ᱛᱤᱥ ᱠᱷᱚᱡ ᱪᱷᱩᱴᱤ ᱜᱮᱭᱟ?
ᱤᱭᱟᱹ ᱠᱷᱚᱱ ᱮᱸ ᱯᱳᱭᱞᱳ ᱠᱷᱚᱱ ᱜᱮ
ᱟᱪᱪᱷᱟ ᱟᱨ ᱟᱯᱮᱭᱟᱜ ᱛᱟᱦᱚᱞᱮ ᱜᱟᱯᱟ ᱯᱚᱨᱤᱠᱠᱷᱟ ᱦᱮᱱᱟᱜ ᱛᱟᱯᱮᱭᱟ ᱥᱮ ᱪᱮᱫ?
ᱢᱮᱱᱟᱜᱼᱟ
ᱜᱟᱯᱟ ᱫᱚ ᱪᱮᱫ ᱯᱚᱨᱤᱠᱠᱷᱟ ᱠᱟᱱ ᱛᱟᱯᱮᱭᱟ?
ᱮᱥᱟᱭᱤᱱ ᱯᱚᱨᱤᱠᱠᱷᱟ ᱯᱨᱮᱠᱴᱤᱠᱮᱞ
ᱟᱪᱷᱟ ᱥᱮᱨᱮᱧ ᱯᱚᱨᱤᱠᱠᱷᱟ
ᱦᱩᱸ
ᱟᱹᱰᱤ ᱱᱟᱯᱟᱭ ᱠᱟᱛᱷᱟ
ᱦᱩᱸ
ᱥᱮᱨᱤᱧ ᱯᱚᱨᱤᱠᱠᱷᱟ ᱛᱟᱦᱚᱞᱮ
ᱱᱟᱴᱚᱠ
ᱛᱨᱚᱝᱜᱚ ᱫᱚ ᱱᱟᱴᱚᱠ, ᱟᱞᱮᱭᱟᱜ ᱦᱚᱸ ᱜᱟᱯᱟ ᱯᱷᱨᱮᱥᱟᱥ ᱦᱮᱱᱟᱜ ᱛᱟᱞᱮᱭᱟ᱾ ᱪᱟᱞᱟᱜ ᱦᱩᱭᱩᱜᱼᱟ ᱱᱟᱯᱟᱭ ᱜᱮ ᱵᱟᱝ ᱢᱤᱫ ᱢᱤᱫᱴᱮᱱ ᱤᱭᱟᱨ ᱛᱟᱯ ᱱᱟ ᱛᱟᱨᱯᱚᱨᱮ ᱯᱷᱨᱮᱥᱟᱥ ᱦᱩᱭᱩᱜ ᱛᱟᱞᱮ ᱞᱟᱹᱜᱤᱫ ᱜᱟᱡᱟᱯ ᱜᱟᱡᱟᱯ
ᱦᱩᱸ
ᱟᱹᱰᱤ ᱱᱟᱯᱟᱭ ᱠᱟᱛᱷᱟ
ᱪᱟᱸᱫᱟ ᱯᱮ ᱮᱢᱟ ᱯᱮ
ᱪᱟᱸᱫᱟ ᱮᱢ ᱦᱩᱭᱩᱜᱼᱟ ᱮᱠᱥᱚ ᱥᱟᱴ ᱴᱟᱠᱟ ᱠᱟᱛᱮᱫ ᱠᱚ ᱞᱟᱹᱭ ᱠᱮᱫᱟ ᱛᱚ ᱟᱫᱚ ᱵᱟᱹᱧ ᱵᱟᱲᱟᱭᱟ ᱛᱤᱱᱟᱹᱜ ᱪᱮᱫ ᱞᱮᱠᱟ᱾ ᱜᱤᱫᱽᱨᱟᱹ ᱟᱞᱮᱢᱟ ᱱᱟᱭᱤᱱᱴᱤ ᱟᱞᱮᱢᱟ ᱮᱭᱤᱴᱴᱤ ᱯᱟᱨᱥᱮᱱᱴ ᱜᱤᱫᱽᱨᱟᱹ ᱢᱟᱠᱚ ᱫᱟᱹᱲᱤ ᱪᱟᱵᱟ ᱠᱟᱜ᱾ ᱮᱭᱮᱴ, ᱮᱭᱮᱴᱴᱤ, ᱮᱭᱮᱴᱴᱤ ᱠᱷᱚᱱ ᱱᱟᱴᱤ ᱯᱟᱨᱥᱮᱱᱴ ᱜᱤᱫᱽᱨᱟᱹ ᱠᱚ ᱫᱟᱹᱲ ᱪᱟᱵᱟ ᱠᱟᱫᱟ᱾
ᱢᱤᱫ ᱵᱚᱪᱮ ᱯᱟᱨᱟᱢ ᱠᱚᱛᱮ ᱚᱠᱚᱭᱮ ᱠᱚᱨᱟᱣ ᱠᱚᱣᱟ
ᱵᱟᱝ ᱚᱱᱟ ᱫᱚ ᱚᱱᱟ ᱫᱚ ᱡᱟ ᱠᱟᱱᱟ ᱠᱟᱱᱟ ᱠᱤᱱᱛᱩ ᱯᱚᱨᱤᱠᱠᱷᱟ ᱪᱟᱵᱟᱭᱱᱟ ᱟᱨ ᱯᱚᱨᱮᱨ ᱫᱤᱱᱜ ᱜᱤᱫᱽᱨᱟᱹ ᱠᱚ ᱫᱟᱹᱲ ᱪᱟᱵᱟ ᱠᱮᱫᱟ᱾ ᱩᱲᱤᱥᱥᱟ ᱨᱮᱱ ᱜᱮᱛᱚ ᱩᱲᱤᱥᱥᱟ ᱨᱮᱱ ᱜᱮᱛᱚ ᱯᱚᱧᱪᱟᱥ ᱡᱚᱱ ᱢᱮᱱᱟᱜ ᱠᱚᱣᱟ᱾ ᱟᱫᱚ ᱯᱚᱧᱪᱟᱥ ᱡᱚᱱ ᱢᱩᱫᱽᱫᱷᱮᱨᱮ ᱯᱚᱧᱪᱟᱥ ᱡᱚᱱ ᱠᱚ ᱫᱟᱹᱲ ᱠᱮᱫᱟ, ᱥᱟᱵ ᱢᱮ ᱩᱱᱠᱩ ᱫᱚ ᱢᱤᱫ ᱥ ᱠᱚ ᱪᱟᱞᱟᱜᱼᱟ ᱱᱤᱥᱪ ᱫᱟᱹᱲ ᱪᱟᱵᱟ ᱠᱮᱫᱟ ᱠᱚ ᱟᱵᱟᱨ ᱟᱫᱟᱨ ᱮᱴᱮᱴ ᱨᱮ ᱢᱮᱱᱟᱜ ᱠᱚᱣᱟ ᱥᱟᱵ ᱠᱟᱜ ᱢᱮ ᱤᱭᱟᱹ ᱠᱮᱨᱟᱞᱟ ᱢᱮᱱᱟᱜ ᱠᱚᱣᱟ, ᱵᱤᱦᱟᱨ ᱢᱮᱱᱟᱜ ᱠᱚᱣᱟ, ᱚ ᱟᱨᱚ, ᱟᱨᱚ ᱦᱟᱱᱛᱮ ᱱᱟᱛᱮ ᱚᱠᱟ ᱠᱚᱨᱮᱪᱚ ᱢᱮᱱᱟᱜ ᱠᱚᱜᱮᱭᱟ, ᱵᱩᱡ ᱫᱟᱢ ᱛᱚ᱾ ᱩᱱᱠᱩ ᱠᱚ ᱪᱟᱞᱟᱣ ᱪᱟᱵᱟᱭᱮᱱᱟ, ᱛᱟᱦᱚᱞᱮ ᱞᱳᱠᱟᱞ ᱨᱮ ᱡᱟᱦᱟᱸᱭ ᱢᱮᱱᱟᱜ ᱠᱚ ᱡᱫᱤ ᱩᱱᱠᱩ ᱜᱮ ᱢᱮᱱᱟᱜ ᱠᱚ ᱠᱷᱟᱡ,
ᱦᱩᱸ
ᱟᱨ ᱪᱮᱫ ᱮᱢ ᱢᱮᱱᱟ
ᱵ
ᱦᱩᱸ ᱟᱫᱚ ᱚᱱᱟᱜᱮ ᱡᱟᱦᱟᱸ ᱞᱮᱠᱟ ᱦᱩᱭᱩᱜ ᱠᱟᱱᱟ, ᱦᱩᱭᱪᱤ ᱟᱞᱮ ᱫᱚ ᱪᱮᱫ᱾ ᱟᱞᱮ ᱫᱚ ᱯᱷᱨᱮᱥ ᱟᱞᱮ ᱫᱚ ᱯᱷᱨᱮᱥ ᱦᱚᱲ ᱠᱟᱱᱟᱞᱮ᱾ ᱟᱞᱮ ᱠᱚ ᱯᱷᱨᱮᱥᱟ ᱠᱚ ᱤᱭᱟᱹ ᱞᱮᱭᱟ᱾ ᱟᱞᱮ ᱠᱚ ᱢᱟᱱᱮ ᱟᱛᱟᱝ ᱫᱟᱨᱟᱢ ᱞᱮᱭᱟ
ᱚᱻ
ᱥᱟ ᱠᱚ ᱢᱮ ᱛᱚ ᱱᱟᱣᱟ ᱦᱚᱲᱛᱮ ᱦ ᱱᱟᱞᱮ ᱡᱩᱫᱤ ᱥᱩᱡᱮ
ᱦᱩᱸ
ᱟᱫᱚ ᱟᱞᱮ ᱫᱚ ᱵᱟᱠᱚ ᱤᱭᱟᱹ ᱠᱫᱟᱜ ᱞᱮᱭᱟ ᱟᱛᱟᱝ ᱫᱟᱨᱟᱢ ᱟᱠᱟᱫ ᱞᱮᱭᱟ᱾
ᱦᱮᱸ
ᱟᱥ ᱦᱚᱸᱵᱷᱟᱝ ᱦᱩᱭ ᱱᱟᱪ ᱟᱢ ᱪᱮᱠᱟ
ᱟᱥᱟ ᱠᱚ ᱫᱚᱨᱠᱟ ᱦ ᱠᱟᱱᱟ ᱵᱟᱠᱷᱟᱱ ᱱᱤᱭ ᱥᱩ ᱫᱚ ᱪᱤᱠᱟ ᱢᱚᱱᱮ ᱵᱟᱹᱲᱤᱡ ᱠᱚ ᱵᱩᱡᱟᱠᱚ
ᱦᱸ ᱦᱳᱭ ᱫᱚᱨᱠᱟᱨ ᱛᱟᱦᱮᱸ ᱞᱮ ᱠᱟᱱᱟ ᱡᱟᱦᱟᱸᱭ ᱠᱟᱱᱟ ᱯᱨᱮᱥᱤᱰᱮᱱᱴ ᱩᱱᱠᱩ ᱜᱮ ᱵᱟᱠᱚ ᱠᱚᱨᱟᱣ ᱞᱮᱫᱟ ᱾ ᱪᱮᱫ ᱢᱮᱛᱟ ᱠᱚ, ᱦᱩᱸ᱾ ᱩᱸ ᱟᱢ ᱟᱥᱟ ᱵᱟᱵᱚᱛ ᱛᱮ ᱛᱷᱚᱲᱟ ᱢᱤᱫᱴᱮᱱ ᱵᱟᱨᱭᱟ ᱠᱟᱛᱷᱟ ᱞᱟᱹᱭ ᱢᱮ᱾
ᱟᱥᱟ ᱵᱟᱵᱚᱛ ᱛᱮ ᱢᱤᱫᱴᱮᱱ ᱵᱟᱨᱭᱟ ᱠᱟᱛᱷᱟ ᱞᱟᱹᱭ ᱢᱮ᱾
ᱤᱧ ᱫᱚ ᱟᱥᱟ ᱯᱩᱨᱚᱱ ᱞᱟᱹᱜᱤᱫ ᱛᱮ ᱛᱟᱦᱮᱸ ᱠᱟᱱᱟᱹᱧ ᱯᱨᱚᱛᱷᱚᱢ ᱠᱷᱚᱱ᱾ ᱠᱚᱨᱟᱣ ᱠᱚᱨᱟᱣ ᱢᱮᱱ ᱛᱮᱦᱤᱧ ᱡᱮ ᱞᱟᱥᱴ ᱢᱟᱱᱮ ᱟᱫᱳ ᱰᱟᱱᱥ ᱠᱚᱨᱟᱣ ᱤᱧ ᱡᱟᱦᱟᱸᱟᱭ ᱥᱟᱞᱟᱜ ᱜᱮ ᱩᱱᱟᱹ ᱛᱟᱦᱮᱸ ᱠᱟᱱ ᱛᱤᱧᱟᱹ ᱟᱥᱟ, ᱟᱫᱚ ᱪᱤᱠᱮᱱ ᱵᱟᱝ ᱦᱩᱭᱞᱮᱱᱟ
ᱦᱮᱸ
ᱟᱥᱟ ᱟᱥᱟ ᱨᱮᱫᱚ ᱟᱥᱟ ᱢᱟᱱᱮ ᱫᱚ ᱪᱮᱫ ᱠᱟᱱᱟ
ᱟ ᱢᱟᱱᱮ ᱪᱮᱫ ᱠᱟᱱᱟ ᱟᱥᱟ ᱢᱟᱱᱮ
ᱵᱟᱝ ᱱᱚᱰᱮ ᱚᱱᱟ ᱢᱟ ᱠᱟᱱ ᱜᱮ ᱱᱚᱰᱮ ᱟᱥᱟᱢ ᱢᱟᱱᱮ ᱫᱚ ᱪᱮᱫ ᱠᱟᱱᱟ ᱱᱚᱰᱮ ᱵᱤᱥᱥᱚ ᱵᱷᱟᱨᱚᱛᱤ ᱨᱮ ᱡᱟᱦᱟᱸ ᱪᱟᱢᱤᱱ ᱚᱱᱟ ᱢᱟᱱᱮ ᱫᱚ ᱪᱮᱫ?
ᱪᱮᱫ ᱠᱟᱱᱟ
ᱟᱥᱟ ᱫᱚ ᱢᱤᱫᱴᱮᱱ ᱦᱩᱭᱩᱜ ᱠᱟᱱᱟ ᱢᱤᱫᱴᱮᱱ ᱥᱚᱝᱜᱚᱴᱷᱚᱱ ᱠᱟᱱᱟ, ᱡᱟᱦᱟᱸ ᱛᱟᱞᱟ ᱮᱻ ᱱᱚᱣᱟ ᱵᱤᱥᱥᱚ ᱵᱷᱟᱨᱚᱛᱤ ᱵᱤᱫᱽᱫᱟᱹᱜᱟᱲ ᱨᱮᱱ ᱩᱸ ᱡᱚᱛᱚ ᱥᱟᱱᱛᱟᱲ ᱜᱤᱫᱽᱨᱟᱹ ᱢᱤᱫ ᱥᱟᱶᱛᱮ ᱡᱩᱢᱤᱫ ᱨᱮᱭᱟᱜ ᱡᱟᱦᱟᱸᱦᱟ ᱢᱤᱫᱴᱮᱱ ᱩᱱᱠᱩᱣᱟᱜ ᱢᱤᱫᱴᱮᱱ ᱥᱚᱝᱜᱚᱴᱷᱚᱱ ᱠᱟᱱᱟ ᱡᱟᱦᱟᱸ ᱛᱟᱞᱟᱛᱮ ᱢᱟᱱᱮ ᱥᱟᱱᱛᱟᱲ ᱜᱤᱫᱽᱨᱟᱹ ᱠᱚᱣᱟᱜ ᱡᱟᱦᱟᱸ ᱞᱮᱠᱟᱱᱟᱜ ᱵᱮᱵᱟᱹᱲᱤᱡ ᱥᱮ ᱡᱟᱦᱟᱸ ᱞᱮᱠᱟ ᱚᱥᱩᱵᱤᱫᱷᱟ ᱡᱟᱛᱮ ᱵᱟᱝ ᱦᱩᱭᱩᱜᱜ ᱚᱱᱟ ᱞᱟᱹᱜᱤᱫ ᱱᱚᱣᱟ ᱟᱥᱟᱭ ᱠᱟᱹᱢᱤᱭᱟ ᱟᱨ ᱱᱚᱣᱟ ᱟᱥᱟ ᱥᱩᱫᱩ
ᱱᱚᱣᱟ ᱡᱟᱦᱟᱸᱱᱟᱜ ᱥᱩᱫᱩ ᱚᱥᱩᱵᱤᱫᱷᱟ ᱵᱥᱩᱵᱤᱫᱟ ᱫᱚ ᱵᱟᱝ ᱱᱚᱣᱟ ᱟᱥᱟ ᱫᱚ ᱟᱭᱢᱟ ᱡᱟᱦᱟᱸᱭ ᱜᱮ ᱜᱤᱫᱽᱨᱟᱹ ᱠᱚ ᱯᱚᱛᱨᱤᱠᱟ ᱠᱚᱨᱮ ᱵᱟᱠᱚ ᱪᱷᱟᱯᱟ ᱫᱟᱲᱮᱭᱟᱜᱼᱟ ᱡᱟᱦᱟᱱ ᱡᱤᱱᱤᱥᱠᱩ ᱚᱞᱠᱩ ᱱᱩᱠᱩ ᱱᱚᱣᱟ ᱟᱥᱟᱨᱮ ᱢᱤᱫᱴᱮᱱ ᱯᱟᱛᱷᱟᱢ ᱩᱰᱩᱠᱚᱜᱼᱟ ᱚᱱᱟ ᱦᱥᱟ ᱯᱟᱛᱷᱟᱢ ᱠᱚ ᱚᱸᱰᱮ ᱠᱚ ᱟᱠᱚᱣᱟᱜ ᱚᱞ ᱠᱟᱛᱮ ᱮᱢ ᱞᱮᱠᱷᱟᱡ ᱠᱚ ᱪᱷᱟᱯᱟᱜ ᱛᱟᱠᱚᱣᱟ᱾
ᱟᱪᱪᱷᱟ
ᱦᱩᱸ
ᱵᱟᱧ ᱵᱟᱰᱟᱭ ᱛᱟᱦᱮᱱ
ᱦᱚᱭ ᱦᱚᱭ ᱦᱚᱭ ᱵᱟᱲᱟᱭ ᱫᱚᱨᱠᱟᱨ ᱠᱟᱱᱟ ᱱᱚᱣᱟ ᱠᱚᱫᱚ
ᱦᱩᱸ ᱥᱩᱫᱩ ᱟᱥᱟ ᱫᱚ ᱚᱱᱮ ᱯᱤᱠᱱᱤᱠ ᱫᱚ ᱵᱟᱝ ᱠᱟᱱᱟ ᱥᱩᱫᱩ ᱟᱥᱟ ᱫᱚ ᱚᱱᱮ ᱪᱟᱞᱟᱣ ᱠᱟᱛᱮᱜ ᱚᱸᱰᱮ ᱮᱱᱮᱡ ᱥᱮᱨᱮᱧ ᱨᱮᱭᱟᱜ ᱫᱚ ᱵᱟᱝ ᱠᱟᱱᱟ ᱚᱱᱟ ᱫᱚ ᱢᱤᱫᱴᱮᱱ ᱟᱵᱚ ᱯᱨᱳᱜᱨᱟᱢ ᱵᱩᱱ ᱠᱚᱨᱟᱣ ᱚᱪᱚᱭᱮᱫᱟ ᱚᱱᱟᱜᱮ ᱢᱤᱫᱴᱮᱱ ᱠᱟᱱᱟ᱾ ᱡᱮ ᱢᱟᱱᱮ ᱢᱤᱫᱴᱮᱱ ᱵᱳᱨᱤᱝ ᱟᱹᱭᱠᱟᱹᱜ ᱜᱮᱭᱟ ᱥᱮ ᱥᱟᱱ ᱥᱟᱱᱛᱟᱲ ᱫᱚ ᱮᱱᱮᱡ ᱥᱮᱨᱮᱧ ᱜᱮᱛᱟᱵᱚᱱ ᱨᱟᱹᱥᱠᱟᱹ ᱢᱟᱭᱟᱝ ᱨᱮᱜᱮ ᱨᱟᱹᱥᱠᱟᱹ ᱢᱮᱱᱟᱜ ᱛᱟᱵᱚᱱᱟ ᱛᱚ ᱚᱱᱟ ᱠᱷᱟᱹᱛᱤᱨ ᱛᱮ ᱛᱷᱚᱲᱟ ᱮᱱᱮᱡ ᱥᱮᱨᱮᱧ ᱵᱚᱱ ᱠᱚᱨᱟᱣ ᱜᱮᱭᱟ ᱯᱤᱠᱱᱤᱠ ᱦᱚᱸ ᱟᱨ ᱡᱚᱛᱚ ᱦᱚᱲ ᱵᱚᱱ ᱩᱯᱨᱩᱢᱚᱜᱼᱟ ᱡᱮ ᱱᱟᱣᱟ ᱱᱟᱣᱟ ᱠᱚ ᱵᱚᱱ ᱩᱯᱨᱩᱢᱚᱜᱼᱟ ᱱᱟ ᱠᱩ ᱥᱟᱞᱟᱜ ᱢᱟᱨᱮ ᱠᱩ ᱢᱟᱨᱟᱹᱨᱮ ᱠᱩ ᱥᱟᱞᱟᱜ ᱱᱟᱣᱟ ᱠᱩ ᱡᱟᱛᱮ ᱦᱚᱨ ᱵᱤᱨ ᱠᱚᱨᱮ ᱡᱟᱦᱱᱟᱜ ᱚᱥᱩᱵᱤᱫᱟ ᱵᱥᱩᱵᱤᱫᱷᱟ ᱦ ᱦᱩᱭ ᱞᱮᱱ ᱠᱷᱟᱱ ᱟᱵᱚᱨᱮᱱ ᱜᱤᱫᱽᱨᱟᱹ ᱫᱚ ᱟᱵᱚ ᱜᱮᱵᱚᱱ ᱧᱮᱞ ᱴᱷᱤᱠ ᱠᱚᱣᱟ ᱟᱨ ᱡᱟᱦᱟᱱᱟᱜ ᱠᱚ ᱚᱥᱩᱵᱤᱫᱟ ᱵᱥᱩᱵᱤᱫᱟ ᱨᱮᱠᱚ ᱯᱟᱲᱟᱣ ᱞᱮᱱᱠᱷᱟᱱ ᱵᱚᱱ ᱫᱩᱜ ᱫᱮᱞᱟ ᱠᱚᱣᱟ ᱛᱟᱭ ᱛᱚ
ᱦᱮᱸ ᱮᱠᱫᱚᱢ
ᱦᱩ ᱦᱩᱸ ᱱᱚᱣᱟ ᱜᱮ ᱟᱨ ᱢᱟ ᱢᱟᱹᱭ ᱟᱢᱜᱮ ᱛᱷᱚᱲᱟ ᱞᱟᱹᱭᱢᱮ ᱡᱟᱦᱟᱱᱟᱜ
ᱵᱟᱹᱝ ᱢᱮᱪ
ᱢᱟᱹᱭ ᱢᱟᱱᱮ ᱫᱚ ᱦᱩᱭᱩᱜ ᱠᱟᱱᱟ ᱡᱟᱦᱟᱱ ᱥᱟᱵ ᱠᱟᱜ ᱢᱮ ᱢᱤᱫᱴᱮᱱ ᱦᱚᱲ ᱧᱮᱞ ᱧᱟᱢ ᱠᱮᱫᱮᱭᱟ ᱦᱚᱲ ᱫᱚᱚ ᱵᱟᱝ ᱢᱤᱫᱴᱮᱱ ᱠᱩᱲᱤ ᱦᱚ ᱢᱤᱫᱴᱮᱱ ᱠᱩᱲᱤ ᱦᱚᱯᱚᱱᱮᱢ ᱧᱮᱞ ᱧᱢ ᱠᱮᱫᱮᱭᱟ ᱟᱫᱚ ᱩᱱᱤ ᱥᱟᱶ ᱪᱮᱫ ᱥᱟᱹᱜᱟᱹᱭᱟᱢ ᱢᱟᱱᱮ ᱡᱟᱦᱟᱸ ᱞᱮᱠᱟ ᱫᱚ ᱥᱟᱹᱜᱟᱹᱭ ᱫᱚ ᱵᱟᱢ ᱢᱮᱱ ᱫᱟᱲᱮᱣᱟᱭᱟ ᱢᱮᱱᱠᱷᱟᱱ ᱩᱱᱤ ᱡᱩᱫᱤᱢ ᱢᱮᱛᱟᱭ ᱠᱷᱟᱱ ᱢᱟᱹᱭ ᱚᱱᱟ ᱫᱚ ᱢᱤᱫᱴᱮᱱ ᱡᱩᱠᱛᱤ ᱵᱟ ᱢᱟᱱᱮ ᱚᱸᱰᱮ ᱢᱤᱫᱴᱮᱱ ᱥᱟᱡᱟᱜᱼᱟ᱾ ᱡᱟ ᱦᱮᱸ ᱢᱤᱫᱴᱮᱱ ᱚᱱᱠᱟ ᱟᱨᱠᱤ ᱡᱮᱢᱚᱱ ᱫᱤᱠᱩ ᱫᱚᱠᱚ ᱢᱮᱱ ᱡᱮ ᱦᱮᱸ ᱦᱮᱵᱩᱱ ᱚᱱᱠᱟ ᱵᱟᱠᱚ ᱢᱮᱱᱟ ᱟᱨ ᱥᱟᱱᱛᱟᱲ ᱛᱮᱦᱚᱸ ᱚᱱᱠᱟ ᱜᱮ ᱢᱟᱹᱭ ᱵᱩᱡᱷᱟᱹᱣ
ᱛᱚ ᱟᱢ ᱫᱚ ᱵ
ᱟᱨᱮ ᱵᱟᱵᱟ ᱱᱮ ᱱᱚᱣᱟ ᱪᱟᱵᱟᱭᱮᱱᱟ ᱴᱟᱭᱤᱢ ᱱᱤᱭᱟᱹ ᱛᱟᱭᱚᱢ ᱟᱨᱚ ᱜᱟᱞᱢᱟᱨᱟᱣ ᱦᱩᱭᱩᱜᱼᱟ ᱡᱚᱫᱤ ᱟᱢᱟᱜ ᱡᱟᱦᱟᱱᱟᱜ ᱠᱟᱛᱷᱟ ᱢᱮᱱᱟᱜ ᱛᱟᱢ ᱠᱷᱟᱡ ᱢᱤᱫ ᱥᱮᱠᱮᱱᱰ ᱵᱟᱨ ᱥᱮᱠᱮᱱᱰ ᱢᱚᱫᱽᱫᱷᱮ ᱨᱮ ᱞᱟᱹᱭ ᱦᱚᱪᱚ ᱢᱮ
ᱵᱟᱝ ᱫᱚ ᱵᱟᱝ ᱞᱟᱤᱭᱟ
ᱟᱪᱪᱷᱟ ᱴᱷᱤᱠᱜᱮᱭᱟ ᱛᱟᱦᱚᱞᱮᱧ ᱫᱚᱦᱚᱭᱫᱟ ᱾ ᱚ